ᱟᱸᱧᱡᱚᱢᱚᱜ ᱠᱟᱱᱟ᱾
ᱦᱮᱸ ᱜᱚᱝᱠᱮ ᱨᱚᱲᱞᱤᱧ ᱟᱸᱡᱚᱢᱮᱜᱼᱟ᱾
ᱦᱮᱸ ᱟᱸᱡᱚᱢ ᱫᱟᱞᱤᱧ᱾ ᱫᱤᱭᱮ ᱪᱮᱫ ᱞᱮᱠᱟ ᱢᱮᱱᱟᱜ ᱵᱤᱱᱟ?
ᱪᱮᱫ ᱞᱮᱠᱟ ᱵᱮᱥ ᱵᱟᱲᱟ ᱜᱮ?
ᱦᱮᱸ ᱱᱟᱯᱟᱭ ᱜᱤ, ᱟᱢᱜᱤ?
ᱤᱧ ᱠᱚᱦᱚᱸ ᱫᱚᱧ ᱱᱟᱯᱟᱭ ᱵᱟᱲᱟ ᱜᱮᱭᱟ ᱜᱚᱝᱠᱮ ᱟᱹᱰᱤ ᱡᱳᱨ ᱟᱹᱰᱤ ᱡᱷᱟᱹᱞ ᱨᱮ ᱨᱚᱲ ᱠᱚᱢᱟ ᱟᱸᱡᱚᱢᱚᱜ ᱠᱟᱱ ᱛᱟᱢ?
ᱟᱹᱰᱤ ᱡᱷᱟᱹᱞ ᱨᱮ ᱟᱸᱡᱚᱢᱚᱜ ᱠᱟᱱᱟ ᱤᱧᱢᱟ ᱦᱟᱸᱜ ᱢᱚᱴᱟ ᱢᱚᱴᱟᱤᱧ ᱨᱚᱲᱮᱫ-ᱟ ᱱᱤᱛᱚᱜ?
ᱦᱳᱭ ᱱᱤᱛᱚᱜ ᱞᱤᱧ ᱟᱸᱡᱚᱢᱮᱜ-ᱟ᱾
ᱟᱪᱪᱷᱟ ᱚᱲᱟᱜ ᱠᱚᱨᱮ ᱚᱠᱟ ᱞᱮᱠᱟ ᱢᱮᱱᱟᱜ ᱠᱚᱣᱟ?
ᱪᱮᱫᱢ ᱢᱮᱱ ᱠᱮᱜ-ᱟ ᱜᱚᱢᱠᱮ?
ᱟᱯᱮ ᱚᱲᱟᱜ ᱠᱚᱨᱮ ᱚᱠᱟ ᱞᱮᱠᱟ ᱢᱮᱱᱟᱜ ᱠᱚᱣᱟ?
ᱨᱚᱲ ᱵᱟᱢ
ᱟᱞᱮ ᱠᱚᱫᱚ ᱵᱮᱥᱜᱤ ᱟᱯᱮ ᱠᱚᱜᱮ ᱦᱳᱭ ᱜᱚᱢᱠᱮ ᱟᱸᱡᱚᱢᱮ ᱟᱞᱤᱧ ᱞᱤᱧ ᱠᱚᱫᱚ ᱨᱚᱲ ᱠᱚᱫᱚ ᱢᱚᱡᱽ ᱜᱮᱞᱤᱧ ᱟᱸᱡᱚᱢᱮ-ᱟ᱾
ᱟᱪᱪᱷᱟ᱾ ᱫᱤᱭᱮ ᱟᱯᱮ ᱥᱮᱫ ᱫᱟᱜ ᱫᱟ ᱥᱮ ᱵᱟᱝ?
ᱟᱞᱮ ᱥᱮᱫ ᱫᱚ ᱮᱱᱟᱝ ᱥᱮᱛᱟᱜ ᱧᱚᱜ ᱮ ᱛᱷᱚᱲᱟᱭ ᱫᱟᱜ ᱵᱟᱲᱟ ᱧᱚᱜ ᱜᱮᱭᱟ ᱱᱤᱛᱚᱜ ᱫᱚ ᱫᱟᱜ ᱠᱚᱫᱚ ᱵᱟᱭ ᱵᱟᱭ ᱦᱮᱡ ᱠᱟᱱᱟ ᱾
ᱱᱚᱝᱠᱟ ᱛᱷᱚᱲᱟ ᱛᱷᱚᱲᱟ ᱜᱤ ᱥᱮ ᱡᱟᱹᱥᱛᱤ ᱜᱮᱭ ᱫᱟᱜ ᱠᱟᱜ-ᱟ᱾
ᱵᱟᱝ ᱜᱮ ᱟᱹᱰᱤ ᱡᱟᱹᱥᱛᱤ ᱠᱚᱫᱚ ᱵᱟᱝ ᱛᱷᱚᱲᱟ ᱛᱷᱚᱲᱟ ᱜᱮᱭ ᱫᱟᱜᱮᱜ ᱜᱮᱭᱟ᱾
ᱟᱨ ᱵᱟᱹᱭᱦᱟᱹᱲ ᱠᱚᱫᱚ ᱵᱟᱝ ᱯᱮᱨᱮᱡᱚᱜ ᱠᱟᱱᱟ?
ᱵᱟᱹᱭᱦᱟᱹᱲ ᱠᱚᱫᱚ ᱞᱟᱦᱟᱭ ᱫᱟᱜ ᱵᱟᱲᱟ ᱠᱮᱜ-ᱟ ᱩᱱ ᱥᱚᱢᱚᱭ ᱨᱮ ᱯᱮᱨᱮᱡ ᱵᱟᱲᱟ ᱞᱮᱱᱟ ᱟᱫᱚ ᱱᱤᱛᱚᱜ ᱫᱚ ᱤᱱᱟᱹᱜ ᱜᱟᱱ ᱫᱚ ᱵᱟᱭ ᱯᱮᱨᱮᱡ ᱠᱟᱜ-ᱟ ᱫᱟᱜ ᱠᱚᱛᱮ ᱫᱚ᱾
ᱚ ᱟᱯᱮ ᱥᱮᱫ ᱫᱚ ᱱᱤᱭᱟᱹ ᱵᱚᱨᱥᱟ ᱨᱮᱫᱚ ᱪᱟᱥ ᱫᱚ ᱦᱩᱭᱩᱜ ᱜᱮᱭᱟ ᱛᱚ ᱾
ᱥᱤᱡᱤᱱ ᱠᱚᱨᱮ ᱫᱚ ᱦᱟᱸᱜ ᱨᱚᱦᱚᱭ ᱞᱮᱠᱷᱟᱱ ᱫᱚ ᱟᱞᱮ ᱫᱚ ᱪᱟᱥ ᱫᱚ ᱦᱩᱭᱩᱜ ᱜᱮᱭᱟ ᱦᱩᱭᱩᱜ ᱜᱮᱭᱟ᱾ ᱥᱮᱨᱢᱟ ᱫᱟᱜ ᱠᱚᱜᱮ ᱛᱟᱦᱮᱱᱟ ᱛᱚ ᱱᱤᱛᱚᱜ ᱢᱟᱭ ᱫᱟᱜ ᱤᱫᱤᱭᱟᱭ ᱫᱟᱜ ᱤᱫᱤᱭᱟᱭ ᱛᱷᱚᱲᱟ ᱛᱷᱚᱲᱟ ᱛᱷᱚᱲᱟ ᱛᱷᱚᱲᱟ᱾ ᱛᱚ ᱚᱱᱟᱫᱚ ᱢᱤᱰᱤᱞ ᱨᱮ ᱫᱟᱜ ᱠᱚᱫᱚ ᱛᱟᱦᱮᱱᱟ ᱛᱚ ᱦᱩᱲᱳ ᱠᱚᱫᱚ ᱢᱚᱸᱡᱽ ᱜᱮ ᱦᱩᱭᱩᱜ ᱛᱟᱞᱮᱭᱟ ᱾
ᱫᱤᱭᱮ ᱜᱟᱹᱪᱷᱤ ᱠᱚᱯᱮ ᱟᱯᱷᱮᱨ ᱵᱟᱲᱟᱣ ᱠᱟᱜ ᱜᱮᱭᱟ ᱛᱚ ᱛᱤᱱᱟᱹᱜ ᱜᱟᱱ ᱞᱟᱹᱴᱩᱭᱮᱱ ᱛᱟᱯᱮᱭᱟ?
ᱵᱟᱝᱜᱮ ᱜᱚᱝᱠᱮ ᱟᱞᱮ ᱫᱚ ᱨᱚᱦᱚᱭ ᱞᱮ ᱥᱟᱨᱫᱤ ᱟᱠᱟᱱᱟ᱾
ᱚᱻ ᱥᱟᱹᱨᱫᱤᱱ ᱟᱠᱟᱱ ᱯᱮ ᱾
ᱦᱳᱭ ᱟᱞᱮ ᱫᱚ ᱨᱚᱦᱚᱭ ᱞᱮ ᱥᱟᱨᱫᱤᱭ ᱟᱠᱟᱱᱟ ᱟᱯᱮ ᱚᱱᱛᱮ ᱫᱚ ᱱᱮᱜ ᱮ ᱜᱮᱯᱮ ᱟᱯᱷᱚᱨ ᱵᱟᱲᱟᱭᱟ ᱥᱮ ᱪᱮᱫ?
ᱵᱟᱝ ᱟᱯᱷᱚᱨ ᱫᱚᱞᱮ ᱟᱯᱷᱚᱨ ᱟᱠᱟᱫᱟ ᱾ ᱢᱚᱴᱟᱢᱩᱴᱤ ᱞᱟᱹᱴᱩ ᱧᱚᱜ ᱠᱟᱱ ᱜᱮᱭᱟ ᱟᱫᱚ ᱦᱟᱸᱜ ᱫᱮᱨᱤ ᱧᱚᱜ ᱜᱮᱭᱟ ᱱᱤᱛᱚᱜ ᱫᱚ ᱾ ᱢᱚᱴᱟᱢᱩᱴᱤ ᱟᱨ ᱫᱚᱥ ᱵᱟᱨᱚ ᱫᱤᱱ ᱠᱷᱟᱡ ᱜᱮᱞᱮ ᱞᱟᱜᱟᱜ-ᱟ᱾
ᱦᱳᱭ ᱾
ᱛᱟᱦᱚᱞᱮ ᱟᱯᱮ ᱥᱮᱫ ᱫᱚ ᱨᱚᱦᱚᱭ ᱪᱟᱵᱟ ᱟᱹᱜᱩᱭ ᱫᱟᱠᱚ ᱥᱮ?
ᱦᱮᱸ ᱟᱞᱮ ᱥᱮᱫ ᱫᱚᱠᱚ ᱦᱟᱸᱜ ᱠᱚ ᱨᱚᱦᱚᱭ ᱪᱟᱵᱟ ᱟᱹᱜᱩᱭᱮᱟ ᱠᱚ ᱾
ᱦᱮᱸ ᱫᱟᱨᱟᱭ ᱪᱟᱸᱫᱳ ᱜᱟᱱ ᱜᱮ ᱦᱟᱸᱜ ᱫᱚ ᱨᱚᱦᱚᱭ ᱠᱚᱫᱚ ᱠᱚ ᱵᱷᱟᱜᱟᱜ ᱟᱠᱚ᱾
ᱚ ᱛᱟᱦᱚᱞᱮ ᱦᱮᱸᱮ ᱟᱯᱮ ᱥᱮᱫ ᱦᱟᱸᱜ ᱪᱟᱵᱟ ᱦᱤᱡᱩᱜ-ᱟ ᱟᱞᱮ ᱥᱮᱫ ᱫᱚ ᱦᱟᱸᱜ ᱱᱚᱛᱮ ᱥᱟᱨᱫᱤ ᱟᱠᱚ
ᱦᱳᱭ ᱦᱳᱭ ᱾ ᱫᱟᱜ ᱠᱚᱫᱚ ᱞᱟᱦᱟ ᱫᱟᱜ ᱠᱚ ᱥᱤᱡᱮᱱ ᱜᱮ ᱟᱯᱮ ᱫᱚ ᱚᱱᱛᱮ ᱫᱚ ᱛᱟᱭᱚᱢ ᱜᱮ ᱯᱮ ᱨᱚᱦᱚᱭᱟ ᱥᱮ ᱫᱟᱜ ᱠᱚᱛᱮ ᱜᱮ ᱛᱟᱭᱱᱚᱢ ᱠᱮᱫ ᱯᱮᱭᱟ?
ᱦᱮᱸ ᱱᱤᱝᱠᱟᱜᱮ ᱟᱞᱮ ᱫᱚ ᱱᱚᱝᱠᱟᱜᱮ ᱾ ᱵᱚᱪᱷᱚᱨ ᱵᱚᱪᱷᱚᱨ ᱜᱮ ᱱᱤᱝᱠᱟ ᱜᱮ ᱨᱚᱦᱚᱭ ᱟᱹᱜᱩᱭ ᱫᱟ ᱾
ᱦᱚᱸ ᱛᱚᱵᱮ ᱟᱯᱮ ᱫᱚ ᱚᱱᱛᱮ ᱫᱚ ᱛᱟᱭᱱᱚᱢ ᱜᱮ ᱯᱮ ᱨᱚᱦᱭᱟ,
ᱦᱳᱭ,
ᱟᱞᱮ ᱫᱚ ᱪᱟᱞᱟᱣᱮᱱ ᱪᱟᱸᱫᱳ ᱠᱷᱚᱱ ᱜᱮ ᱦᱟᱸᱜ ᱨᱚᱦᱚᱭ ᱫᱚ ᱠᱚ ᱥᱴᱟᱴᱼᱟ, ᱫᱚ ᱱᱩᱭ ᱪᱟᱸᱫᱳ ᱠᱚᱛᱮ ᱦᱟᱸᱜ ᱱᱤᱛᱳᱜ ᱫᱚ ᱨᱚᱦᱚᱭ ᱵᱟᱨᱟᱵᱟᱹᱨᱤ ᱟᱠᱚ ᱟ ᱪᱟᱵᱟᱜ ᱪᱟᱵᱟᱜ ᱢᱟᱹᱭᱱᱟᱹ ᱨᱮᱫᱚ ᱦᱟᱸᱜ ᱠᱚ ᱪᱟᱵᱟᱭ ᱟᱠᱚ,
ᱫᱤᱭᱮ ᱟᱯᱮ ᱥᱮᱫ ᱫᱚ ᱛᱟᱦᱚᱞᱮ ᱦᱩᱲᱩ ᱪᱟᱥ ᱵᱟᱫᱽ ᱠᱟᱛᱮᱫ ᱟᱨ ᱦᱚᱸ ᱡᱟᱦᱟᱱᱟᱜ ᱪᱟᱥ ᱠᱚ ᱫᱚ ᱦᱩᱭᱩᱜ ᱟᱥᱮ ᱵᱟᱝ?
ᱟᱨ ᱱᱚᱛᱮ ᱫᱚ ᱤᱱᱟᱹᱜ ᱜᱟᱱ ᱫᱚ ᱵᱟᱠᱚ ᱪᱟ ᱥᱟ ᱪᱟᱥ ᱞᱮᱠᱷᱟᱱ ᱦᱳᱭᱳᱜ ᱜᱮᱭᱟ, ᱟᱫᱚ ᱜᱮ ᱦᱟᱸᱜ ᱜᱟᱹᱭ ᱰᱟᱝᱨᱟ ᱠᱚ ᱫᱚ ᱦᱟᱸᱜ ᱰᱷᱮᱨ ᱜᱮᱭᱟ ᱠᱚ ᱛᱚ ᱟᱫᱚ ᱚᱱᱟ, ᱵᱟᱹᱭᱦᱟᱹᱲ ᱠᱚᱨᱮ ᱫᱚ ᱵᱟᱠᱚ ᱪᱟᱥ ᱮᱼᱟ,
ᱵᱟᱠᱷᱟᱱ ᱪᱟᱥ ᱞᱮᱠᱷᱟᱱ ᱡᱚᱢ ᱞᱟᱹᱜᱤᱫ
ᱚᱻ ᱟᱪᱷᱟ,
ᱠᱷᱟᱹᱞᱤ ᱦᱳᱲᱳ ᱜᱮᱞᱮ ᱪᱟᱥᱟ᱾ ᱟᱨ ᱦᱟᱸᱜ ᱫᱚᱥᱟᱨ ᱛᱮ ᱫᱚ ᱟᱨ ᱪᱟᱥ ᱠᱚ ᱫᱚ ᱵᱟᱞᱮ ᱞᱟᱜᱟᱣᱟ᱾
ᱦᱩᱸ, ᱟᱪᱷᱟ ᱟᱯᱮ ᱥᱮᱱᱟᱜ ᱵᱟᱹᱭᱦᱟᱹᱲ ᱠᱚ ᱫᱚ ᱠᱟ ᱞᱟᱹᱴᱩ ᱞᱟᱹᱴᱩ ᱜᱮᱭᱟ ᱥᱮ ᱪᱮᱫ ᱞᱮᱠᱟ?
ᱦᱳᱭ ᱦᱚᱭ ᱟᱞᱮ ᱥᱮᱱᱟᱜ ᱵᱟᱹᱭᱦᱟᱹᱲ ᱠᱚ ᱫᱚ ᱦᱟᱸᱜ ᱞᱟᱹᱴᱩ ᱞᱟᱹᱴᱩ ᱜᱮᱭᱟ ᱮᱸ᱾ ᱚᱱᱠᱟ ᱰᱷᱟᱯᱠᱟ ᱰᱷᱚᱯᱠᱚ ᱠᱚᱸ ᱫᱚ ᱵᱟᱹᱱᱩᱜ-ᱟ, ᱠᱷᱟᱡ ᱢᱤᱫᱼᱼ ᱟᱫᱚ ᱞᱟᱹᱴᱩ ᱞᱟᱹᱴᱩ ᱜᱮ ᱟᱫᱚ ᱵᱷᱮᱜᱟᱨ ᱵᱷᱮᱜᱟᱨ ᱚᱝᱠᱟ ᱯᱤᱱᱰᱷᱦᱟᱹ ᱠᱩ ᱥᱤᱢᱟᱹ ᱠᱩ ᱢᱮᱱᱟᱜ-ᱟ ᱾
ᱟᱯᱮ ᱥᱮᱜ ᱫᱚ ᱦᱟᱸᱜ ᱛᱟᱦᱚᱞᱮ ᱠᱷᱟᱹᱞᱤ ᱵᱩᱨᱥᱟ ᱨᱮ ᱜᱮ ᱦᱟᱸᱜ ᱪᱟᱥ ᱫᱚ ᱦᱩᱭᱩᱜ-ᱟ᱾ ᱠᱷᱚᱲᱟ ᱠᱚᱨᱮ ᱫᱚ ᱦᱟᱸᱜ ᱵᱟᱝ ᱫᱚ ᱵᱟᱝ ᱦᱳᱭᱳᱜ-ᱟ ᱵᱟᱝ᱾
ᱜᱚᱢᱠᱮ?
ᱟ ᱟᱯᱮ ᱥᱮᱜ ᱫᱚ ᱢᱤᱫ ᱫᱷᱟᱣ ᱢᱤᱫ ᱫᱷᱚᱢ ᱜᱮ ᱛᱚ ᱪᱟᱥ ᱫᱚ ᱦᱩᱭᱩᱜ-ᱟ ᱾
ᱦᱳᱭ ᱟᱞᱮ ᱫᱚ ᱢᱤᱫ ᱛᱮᱜᱮ ᱪᱟᱥ ᱦᱩᱭᱩᱜ-ᱟ ᱱᱚᱛᱮ᱾
ᱚᱻ,
ᱦᱩᱲᱩ ᱪᱷᱟᱰᱟ ᱟᱨ ᱪᱮᱫ ᱠᱚᱯᱮ ᱪᱟᱥᱟ?
ᱟᱞᱮ ᱥᱮᱜ ᱫᱚ ᱦᱩᱲᱩ ᱥᱟᱶ ᱥᱟᱶᱛᱮ ᱪᱟᱥ ᱦᱩᱭᱩᱜ-ᱟ, ᱥᱚᱵᱽᱡᱤ ᱠᱩ ᱦᱩᱭᱩᱜ-ᱟ ᱪᱟᱥ᱾ ᱱᱚᱛᱮ ᱛᱩᱲᱤ ᱠᱩ, ᱟᱹᱞᱩ ᱠᱩ, ᱚᱱᱟ ᱠᱩᱜᱤ ᱦᱩᱭ ᱵᱟᱲᱟᱜ-ᱟ, ᱢᱟᱱᱮ ᱦᱩᱲᱩ ᱦᱚᱸ ᱦᱩᱭᱩᱜ-ᱟ ᱚᱱᱟ ᱠᱚ ᱦᱚᱸ ᱥᱚᱵᱽᱡᱤ ᱠᱚ ᱦᱚᱸ ᱪᱟᱥ ᱦᱩᱭᱩᱜ-ᱟ, ᱵᱟᱨᱟᱼᱵᱟᱹᱨᱤ ᱵᱟᱱᱟᱨ ᱜᱮ ᱦᱩᱭᱩᱜ-ᱟ᱾
ᱚᱸᱻ,
ᱟᱸᱻ ᱟᱯᱮ ᱥᱮᱜ ᱫᱚ ᱦᱩᱲᱩ ᱨᱮ ᱫᱚ ᱪᱮᱜ ᱥᱟᱦᱟᱨ ᱯᱮ ᱞᱟᱜᱟᱣ ᱜᱮᱭᱟ ᱮᱢᱱᱤ? ᱠᱤᱨᱤᱧ ᱥᱟᱦᱟᱨ ᱥᱮ ᱚᱱᱮ ᱜᱩᱨᱤᱡᱽ ᱥᱟᱦᱟᱨ ᱠᱩ ᱴᱟᱜ ᱯᱮ ᱞᱟᱜᱟᱣ ᱜᱮᱭᱟ ᱡᱟᱹᱥᱛᱤ ᱫᱚ?
ᱵᱷᱟᱜᱮ ᱟᱞᱮ ᱫᱚ ᱤᱱᱟᱹ ᱛᱮᱜᱮ ᱮᱸ ᱡᱚᱛᱚ ᱜᱮ ᱞᱟᱜᱟᱣ ᱞᱮᱠᱷᱟᱱᱼᱼ ᱟ ᱦᱩᱲᱩ ᱠᱚ ᱫᱚ ᱦᱟᱸᱜ ᱟᱹᱰᱤ ᱜᱟᱱ ᱜᱮ ᱵᱟᱹᱲᱤᱡᱚᱜ-ᱟ ᱦᱩᱭ ᱠᱟᱛᱮᱜ ᱾
ᱢᱟᱛ
ᱟᱪᱪᱷᱟ ᱦᱮᱸ ᱟᱞᱮ ᱥᱮᱜ ᱦᱚᱸ ᱟᱸᱻᱟᱞᱮ ᱥᱮᱜ ᱦᱚᱸ ᱚᱱᱠᱟ ᱜᱮ ᱟᱞᱮ ᱥᱮᱜ ᱫᱚ ᱮ ᱜᱩᱨᱤᱡ ᱥᱟᱦᱟᱨ ᱠᱚᱦᱚᱸ ᱞᱮ ᱞᱟᱜᱟᱣ ᱜᱮᱭᱟ ᱛᱷᱚᱲᱟ ᱛᱷᱚᱲᱟ ᱟᱨ ᱡᱟᱜᱮ ᱠᱤᱨᱤᱧ ᱥᱟᱦᱟᱨ ᱠᱩᱦᱚᱸ ᱚᱝᱠᱟ ᱜᱮᱞᱮ ᱞᱟᱜᱟᱣ ᱟᱹᱜᱩᱣ ᱠᱟᱜᱼᱟ ᱚᱱᱠᱟ ᱜᱮ ᱦᱩᱲᱩ ᱦᱩᱭ ᱵᱟᱲᱟᱜ ᱜᱮᱭᱟ᱾ ᱠᱤᱱᱛᱩ ᱧᱮᱞᱚᱜ ᱠᱟᱱᱟ ᱚᱱᱟ ᱠᱩ ᱠᱤᱨᱤᱧ ᱥᱟᱦᱟᱨ ᱞᱟᱜᱟᱣᱮᱜ ᱠᱷᱟᱡ ᱦᱩᱲᱩ ᱠᱚ ᱟᱞᱮ ᱥᱮᱜ ᱫᱚ ᱫᱚ ᱛᱤᱡᱩ ᱠᱚᱠᱚ ᱡᱚᱢ ᱫᱟᱠᱚ ᱦᱩᱲᱩ ᱫᱚ ᱚᱱᱟ ᱫᱷᱚᱥᱟ ᱠᱚ ᱢᱮᱛᱟ ᱠᱚ ᱠᱟᱱᱟ ᱚᱱᱟ ᱠᱩ ᱡᱚᱢ ᱫᱟᱠᱩ᱾ ᱦᱩᱲᱩ ᱩᱱᱟᱹᱜ ᱢᱚᱡᱽ ᱵᱟᱝ ᱦᱩᱭᱩᱜ ᱠᱟᱱᱟ ᱟᱫᱚᱢ ᱦᱚᱲᱟᱜ ᱫᱚ᱾ ᱟᱨ ᱫᱤᱱ ᱫᱤᱱ ᱛᱮ ᱩᱝᱠᱟ ᱦᱩᱲᱩ ᱠᱟᱴᱷᱟ ᱢᱚᱱ ᱵᱟᱝ ᱦᱩᱭᱩᱜ ᱠᱟᱱᱟ, ᱟᱨ ᱟᱯᱮ ᱥᱮᱜ ᱫᱚ ᱪᱤᱜ ᱞᱮᱠᱟ? ᱦᱩᱭᱩᱜᱼᱟ ᱦᱩᱲᱩ ᱵᱷᱟᱜᱤ ᱜᱮ ᱥᱮ ᱪᱮᱜ ᱞᱮᱠᱟ?
ᱥᱮᱜ ᱫᱚ ᱵᱷᱟᱜᱤ ᱜᱮ ᱦᱮᱸ, ᱛᱤᱱᱟᱹᱜ ᱜᱮ ᱢᱚᱸᱡᱽ ᱞᱮ ᱨᱚᱦᱚᱭᱟ ᱤᱱᱟᱹᱜ ᱟᱨ ᱦᱚᱸ ᱵᱷᱟᱜᱤ ᱜᱮ ᱦᱩᱭᱩᱜ-ᱟ ᱚᱱᱟ᱾
ᱦᱮᱸ ᱟᱨ ᱟᱯᱮ ᱥᱮᱜ ᱫᱚ ᱢᱤᱫ ᱫᱷᱚᱢ ᱪᱟᱥ ᱛᱚ ᱛᱟᱣ ᱦᱩᱭᱩᱜ ᱜᱮᱭᱟ᱾
ᱟ ᱦᱳᱭ᱾
ᱟᱨ ᱟᱞᱮ ᱥᱮᱜ ᱫᱚ ᱵᱟᱨ ᱫᱷᱚᱢ ᱚᱱᱟ ᱤᱭᱟᱹ ᱛᱮ᱾ ᱛᱷᱚᱲᱟ ᱠᱚᱢ ᱧᱚᱜᱚᱜ ᱜᱮᱭᱟ ᱱᱟᱝᱠᱟ᱾
ᱪᱟᱥ ᱠᱚᱫᱚ ᱟᱫᱚ ᱱᱚᱛᱮ ᱫᱚ᱾ ᱜᱟᱹᱭ ᱰᱟᱹᱝᱨᱤ ᱦᱚᱸ ᱩᱱᱠᱩ ᱜᱤ ᱠᱩ, ᱨᱚᱦᱚᱭᱟᱹᱠᱩ ᱜᱚᱴᱟ ᱜᱮ᱾
ᱦᱩᱸ ᱦᱩᱸ ᱟᱪᱪᱷᱟ ᱟᱨ ᱟᱯᱮ‌ ᱥᱮᱜ ᱫᱚ? ᱛᱟᱦᱞᱮ ᱫᱚ
ᱚᱱᱟ ᱠᱚᱨᱟᱣ ᱦᱩᱭᱩᱜᱼᱟ, ᱟᱫᱚ ᱚᱱᱟᱛᱮ ᱵᱟᱞᱮ
ᱦᱩᱸ ᱟᱨ ᱟᱯᱮ ᱥᱮᱫ ᱫᱚ ᱛᱟᱦᱟᱞᱮ ᱥᱮᱪᱮᱫ ᱤᱫᱤ ᱠᱟᱛᱮᱫ ᱫᱚ ᱤᱭᱮᱸ ᱚᱞ ᱪᱤᱠᱤ ᱠᱚᱫᱚ ᱢᱮᱱᱟᱜ ᱠᱟᱫᱟ ᱥᱮ ᱵᱟᱝ?
ᱦᱚᱸ ᱞᱮᱠᱟᱛᱮ ᱫᱚ ᱢᱮᱱᱟᱜ ᱠᱟᱜ ᱜᱮᱭᱟ᱾ ᱚᱠᱚᱭ ᱠᱩᱥᱤᱭᱟᱜ ᱠᱟᱱᱟ ᱠᱚ, ᱯᱟᱲᱦᱟᱜ ᱠᱟᱱᱟ ᱠᱚ ᱟᱨ ᱚᱠᱚᱭ ᱵᱟᱠᱚ ᱠᱩᱥᱤᱭᱟᱜ ᱠᱟᱱᱟ ᱩᱱᱠᱩ ᱫᱚ ᱵᱟᱠᱚ ᱯᱟᱲᱦᱟᱜ ᱠᱟᱱᱟ ᱾
ᱡᱮᱢᱚᱱ ᱟᱞᱮ ᱥᱮᱜ ᱫᱚ, ᱱᱚᱛᱮ ᱫᱚ ᱢᱮᱱᱟᱜ ᱠᱟᱜ ᱜᱮᱭᱟ ᱦᱮᱸ ᱤᱛᱩᱱ ᱟᱥᱲᱟ ᱠᱷᱚᱱ ᱮᱦᱚᱵ ᱠᱟᱛᱮᱫ ᱞᱟᱹᱴᱩ ᱞᱮᱵᱮᱞ ᱠᱚᱞᱮᱡᱽ ᱠᱩ ᱦᱳᱭ ᱢᱮᱱᱟᱜ ᱠᱟᱫᱟ, ᱯᱟᱲᱦᱟᱜ ᱠᱩ ᱟᱨᱟᱢᱵᱚ ᱠᱟᱱᱟ᱾
ᱦᱮᱸ ᱱᱚᱛᱮ ᱫᱚ ᱦᱟᱸᱜ ᱚᱞᱪᱤᱠᱤ ᱫᱚ ᱢᱮᱱᱟᱜ ᱜᱮᱭᱟ ᱟᱫᱚ ᱢᱮᱴᱨᱤᱠ ᱫᱚ ᱦᱟᱸᱜ ᱢᱮᱴᱨᱤᱠ ᱠᱚᱫᱚ ᱚᱱᱟ ᱚᱱᱟ ᱠᱚᱛᱮ ᱵᱟᱢ ᱯᱟᱥ ᱠᱷᱟᱱ ᱫᱚ ᱚᱞᱪᱤᱠᱤᱛᱮ ᱚᱞ ᱠᱟᱛᱮᱫ ᱮᱢ ᱯᱟᱥ ᱫᱟᱲᱮᱭᱟᱜᱼᱟ᱾
ᱦᱩᱸ ᱦᱩᱸ, ᱟᱯᱮ ᱥᱮᱫ ᱫᱚ ᱛᱟᱦᱞᱮ ᱪᱮᱜ ᱠᱩ ᱤᱭᱟᱹ ᱯᱟᱹᱨᱥᱤᱛᱮ ᱯᱟᱲᱦᱟᱜ ᱫᱚ ᱪᱟᱞᱟᱜ ᱠᱟᱱᱟ, ᱱᱤᱛᱚᱜ ᱫᱚ ᱦᱟᱸᱜ᱾
ᱦᱮᱸ ᱟᱞᱮ ᱥᱮᱱ ᱫᱚ ᱛᱮ ᱯᱟᱲᱦᱟᱜ ᱫᱚ ᱯᱟᱲᱦᱟᱜ ᱫᱚ ᱦᱟᱸᱜ ᱱᱚᱝᱠᱟ
ᱚᱠᱟ ᱠᱚ ᱯᱟᱹᱨᱥᱤ ᱪᱟᱞᱟᱜ ᱠᱟᱱᱟ? ᱚ ᱚᱠᱟ ᱠᱚᱪᱚ ᱦᱟᱸᱜ
ᱦᱳᱭ, ᱟᱞᱮ ᱫᱤᱥᱚᱢ ᱵᱷᱟᱥᱟ ᱜᱮ ᱢᱤᱫᱴᱮᱡ ᱛᱟᱦᱮᱱ ᱠᱟᱱᱟ᱾ ᱢᱤᱫᱴᱮᱱ ᱦᱤᱱᱫᱤ ᱤᱝᱞᱤᱥ ᱛᱟᱦᱮᱱ ᱠᱟᱱᱟ, ᱵᱟᱥ
ᱚᱸ ᱦᱮᱸ, ᱟᱞᱮ ᱥᱮᱫ ᱫᱚ ᱟᱞᱮ ᱥᱮᱫ ᱫᱚ ᱚᱞᱪᱤᱠᱤ ᱵᱮᱝᱜᱚᱞᱤ ᱢᱮᱱᱟᱜ-ᱟ ᱤᱝᱞᱤᱥ ᱢᱮᱱᱟᱜ-ᱟ ᱚᱱᱟᱠᱩᱜᱤ ᱾ ᱱᱤᱛᱳᱜ ᱫᱚ ᱦᱟᱸᱜ, ᱯᱟᱲᱦᱟᱣ ᱫᱚ ᱪᱟᱞᱟᱜ ᱠᱟᱱᱟ ᱾
ᱦᱤᱱᱫᱤ ᱫᱚ ᱦᱟᱸᱜ ᱵᱟᱹᱱᱩᱜ ᱠᱟᱜᱼᱟ ᱱᱤᱛ ᱫᱷᱟᱹᱵᱤᱡ ᱛᱮᱫᱚ ᱵᱟᱝ ᱦᱩᱭ ᱠᱟᱱᱟ ᱟᱞᱮ ᱥᱮᱫ ᱯᱷᱟᱠᱟ ᱫᱚ ᱾ ᱟᱫᱚ ᱯᱚᱨᱮᱛᱮ ᱦᱩᱭᱩᱜ-ᱟ ᱦᱟᱸᱜ ᱥᱮ ᱪᱮᱠᱟᱜ-ᱟ ᱦᱟᱸᱜ᱾ ᱟᱫᱚ ᱤᱥᱠᱩᱞ ᱠᱚᱨᱮᱜ ᱤᱛᱩᱱ ᱟᱥᱲᱟ ᱠᱚᱨᱮᱜ ᱤᱛᱩᱱ ᱟᱥᱲᱟ ᱨᱮ ᱤᱛᱩᱱ ᱟᱥᱲᱟ ᱨᱮ ᱵᱟᱹᱱᱩᱜ ᱠᱷᱟᱡ ᱨᱮᱦᱚᱸ ᱪᱤᱠᱟᱹᱭᱱᱟ ᱱᱤᱛᱚᱜ ᱫᱚ ᱦᱟᱸᱜ ᱡᱚᱛᱚ ᱞᱮᱠᱟᱱ ᱯᱟᱹᱨᱥᱤ ᱜᱮ ᱥᱮᱪᱮᱫ ᱦᱳᱭᱳᱜ-ᱟ, ᱥᱮᱪᱮᱫᱚᱜ ᱦᱳᱭᱳᱜ-ᱟ᱾
ᱦᱮᱸ, ᱱᱤᱛᱳᱜ ᱫᱚ ᱧᱮᱞᱚᱜ ᱠᱟᱱᱟ ᱦᱟᱸᱜ ᱞᱟᱹᱴᱩ
ᱪᱤᱱᱛᱟᱹ ᱵᱟᱹᱱᱩᱜ
ᱦᱮᱸ, ᱱᱤᱛᱚᱜ ᱛᱚ ᱧᱮᱞᱚᱜ ᱠᱟᱱᱟ ᱞᱟᱹᱴᱩ ᱞᱟᱹᱴᱩ ᱯᱚᱨᱤᱠᱠᱷᱟ ᱠᱚᱨᱮᱜ ᱫᱚ ᱦᱤᱱᱫᱤ ᱤᱝᱞᱤᱥ ᱜᱮ ᱦᱟᱸᱜ ᱞᱟᱦᱟᱜ ᱠᱟᱱᱟ, ᱚᱱᱟ ᱠᱚᱫᱚ ᱥᱮᱪᱮᱫ ᱫᱚ ᱫᱚᱨᱠᱟᱨ ᱢᱮᱱᱟᱜ ᱟᱠᱟᱫ ᱜᱮᱭᱟ ᱾
ᱚᱱᱟ ᱵᱚᱨᱥᱟ ᱫᱚ ᱵᱟᱭ ᱜᱟᱱᱚᱜ ᱠᱟᱱᱟ ᱾
ᱫᱤᱭᱮ ᱵᱟᱢ ᱟᱸᱡᱚᱢᱫᱟ?
ᱨᱚᱲ ᱵᱮᱱ ᱟᱸᱡᱚᱢ ᱢᱮ-ᱟ?
ᱦᱮᱸ ᱟᱸᱡᱚᱢ ᱜᱮ ᱾
ᱪᱤᱠᱤᱛᱮ ᱢᱮᱴᱨᱤ ᱠᱚ ᱚᱞᱮ ᱠᱟᱱ ᱜᱮᱭᱟ ᱚᱱᱛᱮ ᱟᱯᱮ ᱥᱮᱱ?
ᱦᱮᱸ ᱢᱮᱴᱨᱤᱠ ᱠᱚᱞᱮᱡ ᱱᱚᱛᱮ ᱫᱚ ᱦᱩᱭ ᱟᱠᱟᱱᱟ ᱮᱢ ᱮ ᱫᱷᱟᱹᱵᱤᱡ ᱾
ᱟᱪᱪᱷᱟ ᱾
ᱪᱟᱞᱟᱜ ᱠᱟᱱᱟ ᱾
ᱢᱮᱱᱟᱜ ᱠᱷᱟᱱ ᱢᱟ ᱟᱹᱰᱤ ᱱᱟᱯᱟᱭ ᱟᱫᱚ ᱱᱚᱛᱮ ᱠᱚᱫᱚ ᱠᱷᱟᱹᱞᱤ ᱢᱮᱴᱨᱤᱠ ᱵᱷᱳᱨ ᱜᱮ ᱢᱮᱱᱟᱜ ᱟᱠᱟᱫᱟ ᱾
ᱚ ᱟᱱᱮ ᱦᱩᱭ ᱮᱦᱚᱵ ᱟᱠᱟᱱᱟ ᱱᱤᱭᱟᱹ ᱵᱟᱨ ᱱᱤᱭᱟᱹ ᱪᱷᱟᱵᱽᱵᱤᱥ ᱨᱮ ᱫᱩᱦᱟᱡᱟᱨ ᱪᱷᱟᱵᱵᱤᱥ ᱨᱮ ᱦᱟᱸᱜ ᱮᱢ ᱮ ᱠᱚ ᱯᱟᱥ ᱚᱰᱳᱠᱚ ᱠᱟᱱᱟ ᱯᱟᱹᱦᱤᱞ᱾
ᱱᱚᱝᱠᱟ
ᱦᱳᱭ ᱱᱮᱛᱟᱨ ᱫᱚ ᱟᱹᱰᱤ ᱩᱥᱟᱹᱨᱟ ᱠᱚ ᱯᱟᱥ ᱜᱫᱚᱜ ᱠᱟᱱᱟ ᱚᱞᱚᱜ ᱯᱟᱲᱦᱟᱜ ᱠᱚᱛᱚ ᱫᱚ ᱾
ᱦᱮᱸ ᱾
ᱛᱷᱚᱲᱟ ᱵᱷᱟᱜᱤ ᱜᱮ ᱪᱟᱞᱟᱜ ᱠᱟᱱᱟ ᱟᱨ ᱞᱟᱦᱟ ᱛᱮᱫᱚ ᱤᱱᱟᱹᱜ ᱵᱟᱭ ᱛᱟᱦᱮᱸ ᱠᱟᱱᱟ ᱾ ᱚᱞ ᱯᱟᱲᱦᱟᱣ ᱠᱚ ᱠᱚᱛᱮ ᱫᱚ, ᱟᱨ ᱱᱮᱛᱟᱨ ᱫᱚ ᱦᱟᱸᱜ ᱚᱞ ᱯᱟᱲᱦᱟᱣ ᱠᱟᱛᱮ ᱫᱚ ᱦᱟᱸᱜ ᱵᱷᱟᱜᱤ ᱜᱮ ᱪᱟᱞᱟᱜ ᱠᱟᱱᱟ ᱾
ᱦᱩᱸ, ᱦᱮᱸ ᱟᱫᱚ ᱟᱯᱮᱥᱮᱫ ᱦᱚᱸ ᱪᱮᱥᱴᱟᱭ ᱯᱮ ᱚᱞᱪᱤᱠᱤ ᱮᱦᱚᱵ ᱦᱚᱪᱚᱭ ᱞᱟᱹᱜᱤᱫ ᱟᱹᱛᱩ ᱟᱹᱛᱩ ᱤᱛᱩᱱ ᱟᱥᱲᱟ ᱠᱚ ᱡᱩᱫᱤ ᱠᱚ ᱡᱷᱤᱡ ᱞᱮᱠᱷᱟᱡ ᱵᱷᱟᱜᱤᱮᱜᱼᱟ, ᱟᱛᱳ ᱠᱚᱨᱮᱱ ᱱᱤᱛᱚᱜ ᱡᱟᱦᱟᱸᱭ ᱠᱚ ᱦᱟᱨᱟᱜ ᱠᱟᱱᱟ ᱠᱚ ᱜᱤᱫᱽᱨᱟᱹ ᱠᱚ ᱩᱱᱠᱩ ᱡᱟᱛᱮ ᱠᱚ ᱥᱮᱪᱮᱫ ᱫᱟᱲᱮᱜᱼᱟ ᱾ ᱥᱮ ᱟᱵᱚ ᱦᱚᱸᱵᱚᱱ ᱞᱟᱦᱟ ᱥᱮᱫ ᱵᱚᱱ ᱪᱟᱞᱟᱣ ᱫᱟᱲᱮᱜᱼᱟ ᱾ ᱵᱟᱰᱟᱭ ᱱᱤᱡᱮᱨᱟᱜ ᱜᱚ ᱯᱟᱹᱨᱥᱤ ᱠᱟᱱᱟ ᱾ ᱡᱮᱦᱮᱛᱩ ᱚᱱᱠᱟ ᱠᱟᱛᱮᱜ
ᱚᱱᱠᱟ ᱜᱮ ᱪᱮᱥᱴᱟᱣ ᱦᱩᱭᱩᱜᱼᱟ ᱵᱟᱝᱠᱷᱟᱱ ᱢᱟ ᱵᱟᱝ ᱴᱮᱥᱴᱟ ᱞᱮᱠᱷᱟᱱ ᱢᱟ ᱵᱟᱝ ᱦᱩᱭᱩᱜ ᱜᱮᱭᱟ ᱛᱚ ᱾
ᱦᱮᱸ
ᱡᱮᱞᱮᱠᱟ ᱠᱷᱟᱴᱟᱣ ᱠᱟᱛᱮ ᱜᱮ ᱯᱷᱚᱥᱚᱞ ᱫᱚ ᱧᱟᱢᱚᱜᱼᱟ ᱵᱟᱝᱠᱷᱟᱱ ᱫᱚ ᱵᱟᱢ ᱠᱷᱟᱴᱟᱣ ᱞᱮᱱᱠᱷᱟᱱ ᱫᱚ ᱯᱷᱚᱥᱚᱞ ᱫᱚ ᱵᱟᱝ ᱧᱟᱢᱚᱜ ᱜᱮᱭᱟ ᱾
ᱥᱚᱵ ᱦᱚ ᱟᱵᱩᱣᱟᱜ ᱯᱟᱹᱨᱥᱤ ᱫᱚ ᱟᱵᱚ ᱛᱮᱜᱤ ᱡᱚᱛᱚᱱ ᱦᱩᱭᱩᱜ ᱛᱟᱵᱚᱱᱟ ᱾
ᱦᱳᱭ ᱾